ᱦᱮᱞᱳ᱾
ᱦᱮᱞᱳ᱾
ᱦᱮᱸ ᱦᱮᱞᱳ
ᱡᱚᱦᱟᱨ ᱜᱮ ᱫᱤ ᱚ ᱪᱮᱫ ᱠᱚᱯᱮ ᱪᱤᱠᱟᱹᱭ ᱮᱫᱟ? ᱦᱮᱞᱳ᱾
ᱦᱮᱞᱳ᱾
ᱫᱚᱭ ᱟᱸᱡᱚᱢᱚᱜ ᱠᱟᱱᱟ
ᱦᱮ ᱫᱟᱹᱭ ᱟᱸᱡᱚᱢᱚᱜ ᱠᱟᱱᱟ᱾
ᱟ ᱞᱟᱭᱫᱤᱧ ᱪᱮᱫ ᱠᱚᱯᱮ ᱪᱮᱠᱟᱭᱫᱟ
ᱚ ᱢᱮᱱᱟᱜ ᱞᱮᱜᱮᱭᱟ
ᱚ ᱵᱮᱥ ᱜᱮ᱾ ᱦᱮᱸ ᱟᱞᱮ ᱦᱚᱸ ᱵᱮᱥ ᱜᱮ ᱢᱮᱱᱟᱜ ᱞᱮᱜᱮᱭᱟ ᱢᱚᱡᱽ ᱜᱮ᱾
ᱚ
ᱡᱚᱢ ᱵᱟᱲᱟ ᱠᱚ ᱦᱩᱭᱱᱟ ᱫᱟᱠᱟ ᱠᱚ
ᱦᱩᱸ ᱡᱚᱢ ᱵᱟᱲᱟᱠᱚ ᱦᱩᱭᱱᱟ
ᱚ ᱦᱮᱸ ᱡᱚᱢ ᱵᱟᱲᱟ ᱦᱩᱭ ᱠᱟᱱᱟ
ᱚ ᱛᱟᱦᱞᱮ ᱛᱮᱦᱤᱧ ᱫᱚ ᱪᱮᱫ ᱠᱚᱯᱮ ᱩᱛᱩ ᱞᱮᱫᱟ
ᱦᱮᱸ
ᱛᱮᱦᱮᱧ ᱫᱚ ᱪᱮᱜ ᱠᱚᱯᱮ ᱩᱛᱩ ᱞᱮᱫᱟ?
ᱩᱛᱩ ᱫᱚ ᱚᱱᱠᱟ ᱤᱭᱟᱹ ᱠᱩᱫᱽᱨᱤ ᱵᱷᱟᱡᱟ ᱛᱟᱦᱮᱸ ᱠᱟᱱᱟ᱾ ᱟᱨ ᱥᱳᱲᱮ ᱞᱮᱜᱼᱟ ᱞᱮ ᱥᱚᱵᱡᱤ ᱥᱳᱲᱮ
ᱟᱪᱪᱷᱟ ᱟᱪᱪᱷᱟ᱾
ᱟᱨ ᱟᱯᱮᱫ ᱫᱚ ᱦᱮᱸ ᱢᱚᱡᱽ ᱜᱮ ᱟᱯᱮ ᱫᱚ
ᱟᱞᱮ ᱫᱚ ᱛᱮᱦᱮᱧ ᱫᱚ ᱩᱫᱽᱠᱳ ᱯᱚᱴᱚᱞ ᱵᱷᱟᱹᱡᱤ ᱠᱚ ᱚᱱᱟ ᱠᱚᱜᱮᱞᱮ ᱩᱛᱩ ᱞᱮᱫ-ᱟ᱾
ᱚ ᱳᱫᱽ ᱳᱫᱽ ᱡᱟᱱᱟᱢᱚᱜ ᱠᱟᱱᱟ ᱥᱮ ᱪᱮᱫ? ᱟᱯᱮᱥᱮᱫ
ᱦᱚᱸ ᱡᱟᱱᱟᱢᱚᱜ ᱠᱟᱱᱟ
ᱚ
ᱦᱮᱸ ᱤᱭᱟᱹ ᱩᱫ ᱵᱟᱝᱜᱮ ᱯᱟᱴᱠᱟ ᱩᱫ ᱠᱚ ᱟᱨᱠᱤ
ᱚ ᱯᱟᱴᱠᱟ ᱩᱫ
ᱦᱩᱸ
ᱟᱪᱪᱷᱟ ᱚᱱᱟ ᱫᱚᱢ ᱚᱠᱟ ᱥᱚᱢᱚᱭ ᱡᱟᱱᱟᱢᱚᱜ ᱜᱮᱭᱟ
ᱟᱨ ᱚᱱᱟ ᱫᱚ ᱱᱤᱭ ᱵᱚᱨᱥᱟ ᱠᱟᱞ ᱜᱮ ᱦᱩᱭᱩᱜ ᱜᱮᱭᱟ
ᱚ ᱟᱪᱪᱷᱟ
ᱟᱥᱟᱲ ᱵᱚᱸᱜᱟ ᱠᱚᱛᱮᱜᱮ ᱢᱟᱱᱮ ᱫᱟᱜ ᱞᱮᱠ ᱫᱟᱜᱟᱭ ᱛᱚ ᱟᱫᱚ ᱫᱟᱜ ᱠᱟᱛᱮᱜ ᱚᱱᱟ ᱵᱤᱨ ᱨᱮᱱᱟᱜ ᱥᱟᱠᱟᱢ ᱠᱚ ᱥᱮᱭᱟ ᱞᱮᱱᱠᱷᱟᱱ ᱛᱚᱵᱮ ᱚᱱᱟ ᱫᱚ ᱡᱟᱱᱟᱢᱚᱜ ᱜᱮᱭᱟ
ᱚ ᱟᱪᱪᱷᱟ
ᱟᱯᱮ ᱥᱮᱫ ᱫᱚ ᱪᱮᱫᱠᱟ ᱥᱮᱨᱢᱟ ᱡᱟᱹᱲᱤ ᱮᱫᱟᱭ
ᱦᱮᱸ ᱥᱮᱨᱢᱟ ᱥᱚᱵᱽ ᱫᱤᱱ ᱜᱮ ᱡᱟᱹᱲᱤᱭᱮᱫ ᱜᱮᱭᱟᱭ
ᱚ ᱪᱮᱫ ᱦᱮᱸ ᱟᱞᱮ ᱥᱮᱫ ᱦᱚᱸ ᱡᱟᱹᱲᱤᱮᱫ ᱜᱮᱭᱟᱭ
ᱚ ᱟᱨ ᱤᱭᱟᱹ ᱦᱚᱲᱚ ᱠᱚᱯᱮ ᱨᱚᱦᱚᱭ ᱠᱮᱜ-ᱟ ᱥᱮ ᱟᱣᱨᱤᱜᱮ
ᱦᱚ ᱨᱚᱦᱚᱭ ᱪᱟᱞᱟᱜ ᱠᱟᱱᱟ ᱦᱚᱞᱟ ᱢᱟᱫᱷᱮᱨ ᱠᱷᱚᱡ ᱚᱲᱟᱜ ᱨᱮᱱᱟᱜ ᱫᱚ ᱟᱨᱚ
ᱦᱚᱲ ᱠᱚᱫᱚ ᱠᱚ ᱨᱚᱦᱚᱭ ᱵᱟᱲᱟᱭᱮᱫ ᱜᱮᱭᱟ ᱫᱚᱢᱮ ᱜᱮ ᱥᱟᱹᱨᱫᱤ ᱮᱫ ᱠᱷᱚᱱ ᱨᱚᱦᱚᱭ ᱪᱟᱞᱟᱜ ᱠᱟᱱᱟ ᱫᱚᱢᱮ ᱫᱚᱢᱥᱩᱢ ᱪᱟᱞᱟᱜ ᱠᱟᱱᱟ
ᱦᱚ
ᱚ
ᱟᱨ ᱟᱯᱮ ᱥᱮᱫ ᱫᱚ ᱪᱮᱫ ᱪᱮᱫ ᱪᱟᱥ ᱠᱚ ᱦᱩᱭᱩᱜ ᱜᱮᱭᱟ?
ᱟᱞᱮ ᱥᱮᱱ ᱫᱚ ᱥᱟᱱᱟᱢ ᱨᱚᱠᱚᱢᱟᱜ ᱪᱟᱥ ᱦᱩᱭᱩᱜ ᱜᱮᱭᱟ ᱟᱞᱮ ᱥᱮᱫ ᱫᱚ ᱡᱚᱛᱚ ᱢᱟᱱᱮ ᱥᱚᱵᱡᱤ ᱵᱚᱞᱛᱮ ᱯᱚᱴᱚᱞ ᱠᱩᱸᱫᱽᱨᱤ ᱡᱷᱤᱸᱜᱟᱹ ᱵᱚᱨᱵᱚᱴᱤ ᱟᱲᱟᱜ ᱥᱟᱱᱟᱢ ᱟᱲᱟᱜ ᱢᱟᱱᱮ ᱯᱩᱨᱤ ᱟᱲᱟᱜ ᱯᱩᱱᱠᱟᱹ ᱛᱟᱨᱯᱚᱨ ᱡᱚᱛᱚ ᱞᱚᱴᱮ ᱥᱟᱠ ᱡᱚᱛᱚ ᱥᱟᱠ ᱜᱮ ᱚᱱᱟ ᱥᱟᱠ ᱦᱚᱸ ᱡᱚᱛᱚ ᱜᱮ ᱥᱚᱵ ᱜᱮ ᱟᱞᱮ ᱥᱮᱫ ᱫᱚ ᱢᱟᱱᱮ ᱫᱟᱜ ᱠᱚ ᱫᱚᱢᱮ ᱤᱭᱟᱹᱜᱮᱭᱟ ᱢᱟᱱᱮ ᱫᱚᱢᱮ ᱥᱟ ᱢᱟᱨᱥᱟᱞ ᱠᱚ ᱢᱮᱱᱟᱜ-ᱟ ᱚᱱᱟ ᱠᱟᱨᱚᱱ ᱛᱮ ᱫᱚᱢᱮᱜᱮ ᱮᱸᱜ ᱦᱩᱭᱩᱜ ᱜᱮᱭᱟ ᱪᱟᱥᱵᱟᱥ ᱠᱚᱫᱚ ᱡᱟᱹᱥᱛᱤ ᱜᱮᱭᱟ ᱟᱫᱚ ᱛᱟᱦᱚᱞᱮ ᱢᱟᱱᱮ ᱱᱮᱛᱟᱨ ᱫᱚ ᱮᱠᱷᱚᱱ ᱫᱚ ᱦᱩᱲᱩ ᱜᱮ ᱟᱫᱚ ᱱᱮᱛᱟᱨ ᱫᱚ ᱵᱚᱨᱥᱟ ᱛᱚ ᱵᱚᱨᱥᱟ ᱠᱟᱞ ᱫᱚ ᱦᱩᱲᱩ ᱜᱮᱠᱚ ᱨᱚᱦᱚᱭ ᱜᱮᱭᱟ ᱱᱚᱛᱮ ᱫᱚ ᱥᱟᱱᱟᱢ ᱡᱚᱛᱚ ᱦᱚᱲ ᱜᱮ ᱢᱟᱱᱮ ᱟᱫᱚ ᱮᱠᱷᱚᱱ ᱫᱚ ᱥᱚᱵᱽᱡᱤ ᱠᱚᱫᱚ ᱩᱱᱟᱹᱜ ᱵᱟᱝ ᱤᱭᱟᱹ ᱦᱩᱭᱩᱜ ᱠᱟᱱᱟ ᱛᱟᱹᱫᱵᱟᱹᱫᱽ ᱫᱚ ᱟᱫᱚ ᱮᱠᱷᱚᱱ ᱫᱚ ᱦᱩᱲᱩ ᱠᱚᱜᱮ ᱫᱚᱢᱮ ᱨᱚᱦᱚᱭ ᱨᱮᱱᱟᱜ ᱡᱚᱨ ᱢᱟᱱᱮ ᱤᱭᱟᱹ ᱪᱟᱞᱟᱜ ᱠᱟᱱᱟ ᱟᱨᱠᱤ ᱟᱯᱮ ᱫᱚ ᱛᱤᱥ ᱠᱚᱛᱮ ᱯᱮ ᱨᱚᱦᱚᱭᱟ ᱛᱟᱦᱞᱮ
ᱟᱞᱮ ᱦᱚᱸ ᱨᱚᱦᱚᱭᱮᱫ-ᱟ ᱞᱮ ᱦᱩᱲᱩ ᱠᱚ
ᱚ ᱚᱝᱠᱟ ᱛᱮ
ᱨᱚᱦᱚᱭ ᱪᱟᱞᱟᱜ ᱠᱟᱱ ᱛᱟᱞᱮᱭᱟ ᱛᱚ ᱡᱟᱦᱟᱸ ᱠᱚ ᱫᱟᱜ ᱠᱟᱱᱟ ᱫᱟᱜ ᱦᱟᱥᱟ ᱠᱚ ᱚᱱᱟ ᱠᱚᱜᱮ ᱨᱚᱦᱚᱭ ᱦᱩᱭᱩᱜ ᱠᱟᱱᱟ ᱟᱨ ᱱᱚᱝᱠᱟ ᱦᱚᱜᱼᱚᱭ ᱛᱚ ᱱᱚᱝᱠᱟ ᱥᱮᱨᱢᱟ ᱥᱮᱨᱢᱟ ᱦᱚᱸᱭ ᱡᱟᱹᱲᱤᱜᱼᱟ᱾ ᱛᱚ ᱫᱟᱜ ᱠᱚᱦᱚᱸ ᱵᱟᱹᱫᱽ ᱠᱚᱨᱮ ᱢᱮᱱᱟᱜᱼᱟ ᱛᱚ ᱟᱨ ᱡᱟᱦᱟᱸ ᱢᱟᱱᱮ ᱠᱮᱱᱮᱞ ᱫᱟᱜ ᱡᱟᱦᱟᱸ ᱦᱤᱡᱩᱜᱼᱟ ᱛᱚ ᱚᱱᱟ ᱠᱚ ᱠᱟᱹᱴᱤᱡ ᱵᱟᱠᱤ ᱛᱟᱦᱮᱱᱟ ᱱᱚᱜᱼᱚᱭ ᱛᱚ ᱨᱚᱦᱚᱭ ᱪᱟᱞᱟᱜ ᱠᱟᱱᱟ ᱚᱱᱟ ᱠᱚ ᱠᱮᱱᱮᱞ ᱫᱟᱜ ᱦᱮᱡ ᱞᱮᱱᱠᱷᱟᱱ ᱚᱱᱟ ᱡᱟᱦᱟᱸ ᱜᱷᱩᱴᱩ ᱠᱚᱨᱮᱱᱟᱜ ᱦᱟᱥᱟ ᱢᱮᱱᱟᱜᱼᱟ ᱚᱱᱟ ᱠᱚᱞᱮ ᱨᱚᱦᱚᱭᱟ
ᱚ ᱟᱪᱪᱷᱟ ᱟᱪᱪᱷᱟ ᱢᱚᱡᱽ ᱜᱮ ᱟᱢ ᱫᱚ ᱚᱠᱟ ᱥᱮᱫ ᱫᱟᱬᱟᱱᱮᱢ ᱠᱩᱥᱤᱭᱟᱜᱼᱟ
ᱦᱮᱸ
ᱚᱠᱟ ᱢᱟᱱᱮ ᱦᱩ ᱢᱟᱱᱮ ᱯᱟᱦᱟᱲ ᱚ ᱯᱟᱦᱟᱲ ᱠᱚ
ᱦᱮᱸ ᱯᱟᱦᱟᱲ ᱠᱩᱧ ᱠᱩᱥᱤᱭᱟᱜ ᱜᱮᱭᱟ
ᱚ ᱦᱮᱸ ᱦᱩᱸ ᱦᱩᱸ ᱱᱚᱛᱮ ᱢᱟ ᱴᱟᱺᱰᱤ ᱰᱩᱝᱨᱤ ᱵᱟᱹᱱᱩᱜᱼᱟ ᱪᱮᱫ ᱦᱳ ᱱᱚᱛᱮ ᱢᱟ ᱴᱟᱺᱰᱤ ᱠᱟᱱᱟ ᱰᱩᱝᱨᱤ ᱫᱤᱥᱚᱢ ᱫᱚ ᱵᱟᱝ ᱠᱟᱱᱟ
ᱚ ᱛᱟᱦᱚᱞᱮ ᱟᱢᱟᱜ ᱦᱮᱸ
ᱟᱯᱮ ᱥᱮᱫ ᱫᱚ ᱢᱮᱱᱟᱜ ᱜᱮᱭᱟ
ᱟᱞᱮ ᱥᱮᱫ ᱫᱚ ᱵᱩᱨᱩ ᱵᱩᱨᱩ ᱰᱩᱝᱨᱤ ᱡᱷᱚᱛᱚ ᱜᱮ ᱢᱮᱱᱟᱜᱼᱟ ᱟᱞᱮᱥᱮᱫ
ᱚ ᱟᱪᱪᱷᱟ ᱟᱪᱪᱷᱟ ᱟᱹᱰᱤ ᱢᱚᱸᱡᱽ ᱜᱮ ᱧᱮᱞᱚᱜᱼᱟ ᱦᱮᱸᱥᱮ ᱱᱮᱛᱟᱨ ᱫᱤᱱ ᱫᱚ ᱟᱹᱰᱤ ᱡᱳᱨ ᱜᱮ ᱦᱟᱹᱲᱭᱟᱹᱨ ᱨᱟᱠᱟᱵᱟ
ᱦᱮᱸ ᱱᱮᱛᱟᱨ ᱫᱤᱱ ᱫᱚ ᱟᱵᱟᱨ ᱟᱹᱰᱤ ᱵᱮᱥ ᱜᱮ ᱵᱩᱡᱷᱟᱹᱜᱼᱟ
ᱟᱪᱪᱷᱟ ᱟᱫᱚ ᱚᱱᱟᱜᱮ ᱛᱟᱦᱞᱮ ᱯᱟᱦᱟᱲ ᱠᱚᱫᱚ ᱡᱟᱭᱜᱟ ᱵᱟᱹᱧ ᱠᱩᱥᱤᱭᱟᱜ ᱠᱩᱥᱤᱭᱟᱜ ᱜᱮᱭᱟᱹᱧ ᱦᱩᱸ ᱟᱢᱟᱜ ᱫᱚ ᱡᱟᱦᱟ ᱜᱮ ᱵᱷᱟᱞᱮ ᱜᱮ ᱠᱩᱥᱟᱹᱞ ᱞᱮ ᱦᱩᱸ ᱞᱟᱹᱭ ᱢᱮ ᱦᱮᱸ ᱢᱟ ᱞᱟᱹᱭ ᱢᱮ
ᱟᱨ ᱞᱟᱹᱭ ᱤᱫᱟᱹᱤᱧ ᱞᱟᱹᱭᱫᱟᱹᱧ ᱛᱟᱦᱚᱞᱮ ᱫᱟᱬᱟᱱ ᱠᱚᱫᱚ ᱱᱚᱝᱠᱟᱱ ᱡᱟᱭᱜᱟ ᱠᱚᱢ ᱪᱟᱞᱟᱣ ᱵᱟᱲᱟ ᱟᱠᱟᱱᱟ ᱥᱮ ᱵᱟᱝᱜᱮ
ᱚᱸᱦ ᱫᱟᱲᱟ ᱠᱩᱫᱚ ᱱᱚᱛᱮ ᱫᱚ ᱥᱩᱨ ᱨᱮ ᱵᱟᱹᱱᱩᱜᱼᱟ ᱟᱹᱰᱤ ᱡᱷᱟᱹᱞ ᱜᱮᱭᱟᱹ ᱛᱟᱦᱮ ᱟᱫᱚ ᱥᱮᱨᱚᱠᱚᱢ ᱫᱚ ᱵᱟᱝ ᱪᱟᱞᱟᱣ ᱦᱩᱭ ᱟᱠᱟᱱᱟ ᱤᱪᱪᱷᱟᱹ ᱢᱟ ᱫᱚᱢᱮ ᱢᱮᱱᱟᱜᱼᱟ ᱯᱟᱦᱟᱲ ᱥᱩᱢᱩᱫᱨᱚ ᱠᱷᱚᱱᱟᱜ ᱦᱚᱸ
ᱦᱮᱸ
ᱵᱮᱥᱤᱨ ᱵᱷᱟᱜᱽ ᱯᱟᱦᱟᱲ ᱜᱮ ᱠᱩᱥᱤ ᱦᱩᱭᱩᱜᱼᱟ ᱟᱫᱚ ᱥᱮᱨᱚᱠᱚᱢ ᱯᱟᱦᱟᱲ ᱫᱚ ᱚᱠᱟᱨᱮ ᱵᱟᱝ ᱪᱟᱞᱟᱣ ᱦᱩᱭ ᱠᱟᱱᱟ ᱛᱚᱵᱮ ᱫᱚᱢᱮᱜᱮ ᱠᱩᱥᱤ ᱮᱠᱷᱚᱱ ᱤᱪᱪᱷᱟᱹ ᱢᱮᱱᱟᱜᱼᱟ ᱯᱟᱦᱟᱲ ᱥᱮᱫ ᱪᱟᱞᱟᱜ ᱨᱮᱱᱟᱜ ᱢᱟᱱᱮ ᱟᱫᱚ ᱥᱚᱢᱚᱭ ᱥᱩᱡᱳᱜᱽ ᱵᱟᱝ ᱦᱩᱭᱩᱜ ᱠᱟᱱᱟ ᱚᱱᱟ ᱠᱷᱟᱹᱛᱤᱨ ᱛᱮ ᱟᱫᱚ ᱵᱟᱝ ᱢᱚᱱᱮ ᱦᱩᱭ ᱟᱠᱟᱱᱟ
ᱚ
ᱦᱩᱸ ᱛᱟᱦᱚᱞᱮ ᱟᱯᱮ ᱥᱮᱫ ᱫᱚ ᱪᱮᱫ ᱪᱮᱫ ᱯᱚᱨᱚᱵᱽ ᱠᱚ ᱦᱩᱭᱩᱜ ᱜᱮᱭᱟ ᱠᱟᱹᱴᱤᱡ ᱞᱟᱹᱭ ᱢᱮ ᱞᱮᱠᱷᱟᱱ ᱵᱷᱟᱜᱤ ᱠᱚᱜᱼᱟ
ᱦᱮᱸ ᱛᱚ ᱟᱞᱮ ᱥᱮᱫ ᱫᱚ ᱱᱤᱭᱟᱹ ᱥᱚᱢᱚᱭ ᱫᱚ ᱯᱚᱨᱚᱵᱽ ᱫᱚ ᱚᱱᱠᱟ ᱫᱚ ᱵᱟᱹᱱᱩᱜᱼᱟ ᱛᱚ ᱱᱚᱜᱼᱚᱭ ᱯᱩᱡᱟᱹ ᱠᱚ ᱥᱩᱨ ᱞᱮᱱᱠᱷᱟᱱ ᱯᱩᱡᱟᱹ ᱯᱚᱨᱮ ᱜᱮ ᱱᱚᱣᱟ ᱯᱚᱨᱚᱵᱽ ᱠᱚ ᱢᱮᱱᱟᱜ ᱜᱮᱭᱟ ᱡᱮᱢᱚᱱ ᱞᱚᱠᱠᱷᱤ ᱯᱩᱡᱟᱹ
ᱚ
ᱟᱨ ᱮᱢᱱᱤ ᱱᱚᱣᱟ ᱯᱩᱡᱟᱹ ᱠᱚ ᱢᱟᱱᱮ ᱡᱟᱦᱟᱸ ᱞᱚᱠᱠᱷᱤ ᱯᱩᱡᱟᱹ ᱫᱩᱨᱜᱟᱹ ᱯᱩᱡᱟᱹ
ᱚ ᱦᱩᱭᱩᱜ ᱜᱮᱭᱟ ᱥᱮ ᱵᱟᱝ
ᱩ ᱦᱮᱸ ᱦᱩᱭᱩᱜ ᱜᱮᱭᱟ
ᱚ
ᱦᱮᱸ ᱟᱞᱮ ᱥᱮᱫ ᱦᱚᱸ ᱫᱟᱸᱥᱟᱭ ᱦᱩᱭᱩᱜᱼᱟ ᱛᱟᱨᱯᱚᱨ ᱚᱱᱟ ᱯᱚᱨᱮ ᱫᱚ ᱟᱫᱚ ᱥᱮᱨᱚᱠᱚᱢ ᱫᱚ ᱯᱚᱨᱚᱵᱽ ᱫᱚ ᱵᱟᱹᱱᱩᱜᱼᱟ ᱫᱟᱥᱟᱸᱭ ᱟᱨ ᱟᱵᱚ ᱫᱚ ᱥᱟᱱᱛᱟᱲᱟᱜ ᱫᱚ ᱥᱚᱦᱨᱟᱭ ᱢᱮᱱᱟᱜ ᱜᱮᱭᱟ ᱜᱚᱴᱟ ᱡᱟᱭᱜᱟ ᱜᱮ ᱠᱤᱱᱛᱩ ᱟᱞᱮ ᱥᱮᱫ ᱢᱟ ᱥᱚᱦᱨᱟᱭ ᱫᱚ ᱵᱟᱹᱱᱩᱜ ᱠᱟᱫᱟ ᱟᱫᱚ ᱥᱚᱦᱨᱟᱭ ᱵᱤᱥᱚᱭ ᱫᱚ ᱥᱮᱭᱨᱚᱠᱚᱢ ᱵᱟᱝ ᱵᱟᱲᱟᱭ ᱦᱩᱭᱩᱜ-ᱟ ᱱᱚᱛᱮᱫᱚ ᱵᱟᱹᱱᱩᱜ ᱜᱮᱭᱟ ᱥᱮ ᱚᱱᱟ ᱠᱟᱨᱚᱱ ᱛᱮ ᱱᱚᱛᱮ ᱵᱟᱝ ᱵᱟᱰᱟᱭ ᱦᱩᱭ ᱟᱠᱟᱱᱟ
ᱠᱚᱫᱚᱢ ᱦᱩᱭᱩᱜ ᱜᱮᱭᱟ ᱥᱮ ᱵᱟᱝ ᱟᱯᱮᱥᱮᱫ
ᱵᱟᱝ ᱵᱟ ᱥᱚᱦᱚᱨᱟᱭ ᱫᱚ ᱵᱟᱝ ᱦᱩᱭᱩᱜ ᱜᱮᱭᱟ ᱵᱟᱦᱟ ᱢᱟᱜᱢᱚᱬᱮ
ᱚᱱᱠᱟ ᱜᱮ ᱟᱫᱚ ᱚᱱᱮ ᱠᱟᱨᱟᱢ ᱚᱱᱟ ᱠᱚᱜᱮ ᱦᱩᱭᱩᱜ ᱜᱮᱭᱟ
ᱚ ᱟᱪᱪᱷᱟ
ᱦᱩᱸ
ᱛᱟᱦᱞᱮ ᱠᱟᱨᱟᱢ ᱤᱫᱤ ᱠᱟᱛᱮᱜ ᱠᱟᱹᱴᱤᱡ ᱠᱟᱹᱴᱤᱡ ᱮᱢ ᱞᱟᱹᱭ ᱠᱮᱭᱟ
ᱚ
ᱛᱚ ᱪᱮᱫ ᱞᱮᱠᱟ ᱠᱟᱨᱟᱢ ᱠᱚᱠᱚ ᱢᱟᱱᱟᱣ-ᱟ
ᱠᱟᱨᱟᱢ ᱫᱚ ᱪᱮᱫ ᱞᱮᱠᱟ ᱨᱮᱠᱚ ᱢᱟᱱᱟᱣ ᱜᱮᱭᱟ ᱟᱞᱮ ᱥᱮᱫ ᱢᱟ ᱡᱮᱢᱚᱱᱤᱧ ᱵᱟᱲᱟᱭᱟ ᱛᱮᱢᱚᱱ ᱵᱷᱟᱵᱮ ᱜᱤᱧ ᱞᱟᱹᱭᱫᱟ ᱟᱞᱮ ᱥᱮᱫ ᱫᱚ ᱡᱩᱫᱤ ᱠᱟᱨᱟᱢ ᱫᱟᱨᱮᱭᱟᱢᱟ ᱟᱢᱟᱜ ᱡᱟᱭᱜᱟ ᱨᱮ ᱟᱢᱟᱜ ᱢᱟᱱᱮ ᱟᱢᱟᱜ ᱪᱷᱟᱴᱠᱟᱨᱮ ᱛᱟᱦᱞᱮ ᱟᱞᱮ ᱥᱮᱫ ᱫᱚ ᱠᱟᱨᱟᱢ ᱠᱚ ᱢᱟᱱᱟᱣᱟ ᱢᱟᱱᱮ ᱠᱟᱨᱟᱢ ᱠᱚ ᱤᱭᱟᱹ ᱦᱚᱪᱚᱭ ᱜᱮᱭᱟᱹ ᱟᱫᱚ ᱦᱩᱭᱩᱜ ᱠᱟᱱᱟ ᱡᱮᱢᱚᱱ ᱥᱮᱛᱟᱜ ᱠᱷᱚᱱᱟᱜ ᱜᱮ ᱢᱟᱱᱮ ᱫᱷᱩᱢᱥᱩᱢ ᱪᱟᱞᱟᱜᱼᱟ ᱡᱷᱚᱛᱚ ᱚᱲᱟᱜ ᱥᱟᱯᱷᱟ ᱥᱟᱟᱹᱯᱷᱤ ᱜᱮᱡ ᱜᱩᱨᱤᱡ ᱥᱟᱱᱟᱢᱟᱜ ᱠᱚ ᱦᱩᱭᱩᱜᱼᱟ ᱚᱱᱟ ᱠᱚ ᱦᱩᱭ ᱥᱟᱹᱛ ᱠᱟᱛᱮᱜ ᱛᱟᱨᱯᱚᱨᱮ ᱚᱱᱠᱟ ᱠᱟᱨᱟᱢ ᱫᱟᱨᱮ ᱟᱹᱜᱩ ᱠᱚ ᱪᱟᱞᱟᱜᱼᱟ ᱴᱟᱢᱟᱠ ᱛᱮ ᱛᱩᱢᱫᱟᱜ ᱛᱮ ᱡᱷᱚᱛᱚ ᱠᱤᱪᱷᱩ ᱟᱛᱮ ᱢᱟᱱᱮ ᱟᱱᱮ ᱚᱱᱮ ᱠᱟᱨᱟᱢ ᱛᱟᱦᱮᱱᱟ ᱚᱱᱟ ᱠᱟᱨᱟᱢ ᱫᱟᱨᱮ ᱨᱮᱠᱚ ᱯᱩᱡᱟᱹᱣᱟᱜᱼᱟ ᱟᱫᱚ ᱮᱱᱮᱡ ᱥᱮᱨᱮᱧ ᱦᱩᱭᱩᱜᱼᱟ ᱛᱟᱨ ᱯᱚᱨᱮ ᱠᱟᱨᱟᱢ ᱵᱟᱨᱮᱛᱮ ᱢᱤᱫ ᱧᱤᱫᱟᱹ
ᱢᱤᱫ ᱧᱤᱫᱟᱹ ᱢᱟᱱᱮ ᱤᱭᱟᱹ ᱪᱟᱞᱟᱜ- ᱤᱭᱟᱹ ᱜᱮᱭᱟ ᱠᱚ ᱢᱮᱱ ᱜᱮᱭᱟ ᱠᱚ ᱪᱮᱫ ᱞᱮᱠᱟ ᱠᱟᱛᱮᱜ ᱠᱟᱨᱟᱢ ᱮ ᱮᱛᱚᱦᱚᱵ ᱞᱮᱱᱟ ᱪᱮᱫᱠᱟ ᱠᱟᱛᱮᱫ ᱵᱟᱝ ᱚᱱᱟ ᱠᱚᱠᱚ ᱤᱭᱟᱹᱭ ᱜᱮᱭᱟ ᱠᱚ ᱢᱤᱫ ᱧᱤᱫᱟᱹ ᱢᱟᱱᱮ ᱟᱞᱮ ᱥᱮᱱ ᱫᱚ ᱚᱱᱠᱟ ᱜᱮ ᱠᱟᱨᱟᱢ ᱫᱚ ᱦᱩᱭᱩᱜ ᱜᱮᱭᱟ ᱟᱫᱚ ᱡᱚᱛᱚ ᱴᱩᱠᱩ ᱧᱮᱞ ᱦᱩᱭ ᱟᱠᱟᱱᱟ ᱛᱚᱛ ᱴᱩᱠᱩ ᱠᱚᱜᱮ ᱵᱟᱲᱟᱭᱟᱹᱧ ᱚᱱᱮ ᱚᱱᱠᱟ ᱟᱞᱮ ᱥᱮᱫ ᱫᱚ ᱛᱟᱦᱚᱞᱮ ᱟᱯᱮ ᱥᱮᱫ ᱫᱚ ᱠᱟᱨᱟᱢ ᱫᱚ ᱵᱟᱝ ᱦᱩᱭᱩᱜ ᱜᱮᱭᱟ
ᱮ ᱦᱮᱸᱜ ᱟᱞᱮ ᱥᱮᱫ ᱫᱚ ᱱᱚᱝᱠᱟ ᱫᱚ ᱠᱟᱨᱟᱢ ᱫᱚ ᱵᱟᱝ ᱦᱩᱭᱩᱜ ᱜᱮᱭᱟ
ᱟᱪᱪᱷᱟ ᱟᱪᱪᱷᱟ
ᱟᱨ ᱚᱱᱠᱟ ᱦᱚᱸ ᱤᱧ ᱧᱮᱞ ᱦᱚᱸ ᱵᱟᱝ ᱦᱩᱭ ᱟᱠᱟᱱᱟ ᱡᱮ ᱚᱠᱟ ᱪᱟᱞᱟᱣ ᱠᱟᱛᱮᱫ ᱮᱴᱟᱜ ᱥᱮᱫ ᱡᱮ ᱠᱟᱨᱟᱢ ᱪᱮᱫᱠᱟ ᱦᱩᱭᱩᱜᱼᱟ
ᱠᱟᱨᱟᱢ ᱫᱚᱱ ᱢᱟ ᱟᱹᱰᱤ ᱢᱚᱸᱡᱽ ᱜᱮᱠᱚ ᱫᱚᱱ ᱜᱮᱭᱟ ᱠᱟᱨᱟᱢ
ᱦᱮᱸ ᱛᱚ ᱧᱮᱞ ᱵᱟᱲᱟ ᱦᱩᱭ ᱟᱠᱟᱱᱟ ᱯᱷᱳᱱ ᱠᱚᱨᱮ ᱜᱮ ᱛᱚ ᱚᱱᱠᱟ ᱥᱟᱢᱱᱟ ᱥᱟᱢᱱᱤ ᱫᱚ ᱡᱮ ᱧᱮᱞ ᱵᱟᱝ ᱦᱩᱭ ᱟᱠᱟᱱᱟ
ᱚ
ᱫᱚᱱ ᱠᱚᱫᱚ
ᱦᱩᱸ ᱥᱟᱨᱤ ᱜᱮ ᱞᱟᱹᱭ ᱛᱟᱦᱮᱧ ᱫᱤ ᱤᱭᱟᱹ ᱤᱧᱟᱹᱜ ᱡᱟᱦᱟᱸᱱᱟᱜ ᱥᱟᱣᱩᱱ ᱠᱚ ᱟᱸᱡᱚᱢᱚᱜ ᱠᱟᱱᱟ ᱵᱟᱭᱨᱮ ᱠᱚ ᱨᱮᱱᱟᱜ
ᱵᱟᱝ ᱚᱱᱠᱟ ᱫᱚ ᱵᱟᱝ ᱟᱸᱡᱚᱢᱚᱜ ᱠᱟᱱᱟ
ᱟᱢᱟᱜ ᱫᱚ ᱫᱤ ᱟᱸᱡᱚᱢᱚᱜ ᱠᱟᱱᱟ ᱤᱭᱟᱹ ᱪᱮᱫ ᱠᱚ ᱞᱟᱹᱭᱼᱟ ᱪᱤᱞᱤ ᱠᱚ ᱠᱚ ᱨᱟᱜ ᱮᱫ ᱞᱮᱠᱟ ᱪᱷᱚᱝ ᱪᱷᱚᱝ ᱚᱱᱠᱟ
ᱚ ᱟᱪᱪᱷᱟ ᱛᱚ ᱩᱱᱠᱩ ᱪᱮᱞᱮ ᱠᱚ ᱢᱟᱱᱮ ᱫᱟᱜ ᱞᱮᱠᱷᱟᱱ ᱩᱱᱠᱩ ᱡᱟᱦᱟᱸ ᱩᱱᱠᱩ ᱪᱤᱞᱮ ᱠᱚ ᱢᱮᱛᱟ ᱠᱚᱣᱟ ᱩᱱᱠᱩ ᱢᱟᱱᱮ ᱢᱤᱫᱴᱟᱝ ᱟᱣᱟᱡ ᱠᱚ ᱥᱟᱰᱮᱭᱟ ᱥᱮ ᱚᱱᱟ ᱫᱟᱜ ᱞᱮᱠᱷᱟᱱ ᱪᱮᱞᱮ ᱠᱚ ᱢᱮᱛᱟ ᱠᱚᱣᱟ ᱚᱱᱟ ᱫᱚ ᱤᱧᱦᱚᱸ ᱴᱷᱤᱠ ᱵᱟᱹᱧ ᱞᱟᱹᱭ ᱫᱟᱲᱮᱭᱟᱜ ᱠᱟᱱᱟ
ᱦᱚᱸ ᱦᱚᱸ
ᱦᱩᱸ
ᱟᱪᱪᱷᱟ ᱟᱪᱪᱷᱟ ᱟ ᱢᱮᱱ ᱫᱟᱹᱧ ᱫᱤ ᱛᱟᱦᱞᱮ ᱟᱯᱮ ᱥᱮᱫ ᱫᱚ ᱪᱮᱫ ᱞᱮᱠᱟ ᱦᱩᱭᱩᱜ ᱜᱮᱭᱟᱹ ᱤᱭᱟᱹ ᱫᱚ ᱦᱩᱸ ᱥᱚᱦᱨᱟᱭ ᱛᱚ ᱦᱮᱞᱳ ᱦᱮᱸ ᱢᱮᱱ ᱫᱟᱹᱧ ᱟᱯᱮ ᱥᱮᱫ ᱫᱚ ᱥᱚᱦᱨᱟᱭ ᱪᱮᱫ ᱞᱮᱠᱟ ᱦᱩᱭᱩᱜ ᱜᱮᱭᱟ
ᱚ ᱟᱞᱮ ᱥᱮᱫ ᱥᱚᱨᱦᱟᱭ ᱫᱚ ᱦᱟᱸᱜ ᱠᱷᱩᱵ ᱮᱠᱴᱟ ᱫᱚ ᱥᱚᱨᱦᱟᱭ ᱫᱚ ᱢᱟᱱᱮ ᱵᱟᱞᱮ ᱵᱟᱝᱠᱚ ᱢᱟᱱᱟᱣ ᱜᱮᱭᱟ ᱟᱞᱮ ᱥᱮᱫ ᱫᱚ ᱛᱚᱵᱩ ᱡᱟᱦᱟᱸ ᱢᱟᱱᱮ ᱵᱟᱲᱟᱭᱟ ᱛᱚ ᱚᱱᱟ ᱜᱤᱧ ᱞᱟᱹᱭᱟᱢ ᱠᱟᱱᱟ ᱛᱚ ᱥᱚᱨᱦᱟᱭ
ᱟᱨ
ᱦᱮᱞᱳ
ᱦᱮᱸ ᱟᱡᱟᱢ ᱮᱫᱟᱹᱧ ᱟᱡᱚᱢ ᱮᱫᱟᱹᱧ
ᱦᱮᱸ ᱦᱮᱞᱳ
ᱦᱮᱸ ᱫᱤ ᱞᱟᱹᱭ ᱢᱮ ᱟᱡᱚᱢ ᱫᱟ. ᱧ
ᱦᱮᱸ ᱱᱤᱛᱚᱢ ᱟᱸᱡᱚᱢ ᱮᱫᱟ ᱻ
ᱻ ᱦᱮᱞᱳ ᱦᱮᱞᱳ